ᱦᱮᱞᱳ᱾
ᱦᱮᱸ ᱦᱮᱞᱳ᱾
ᱟ ᱟᱸᱡᱚᱢ ᱧᱟᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ ᱡᱚᱦᱟᱨ ᱜᱮ᱾
ᱦᱮᱸ ᱡᱚᱦᱟᱨ ᱜᱮ ᱚᱠᱟ ᱞᱮᱠᱟ ᱛᱟᱦᱚᱞᱮ ᱢᱮᱱᱟᱜ ᱵᱤᱱᱟ?
ᱟᱻ ᱟᱹᱞᱤᱧ ᱫᱚ ᱱᱟᱯᱟᱭ ᱵᱟᱲᱟ ᱜᱮ᱾ ᱟᱵᱮᱱ ᱜᱮ ᱞᱟᱹᱭ ᱵᱮᱱ?
ᱦᱮᱸ ᱤᱱ ᱦᱚᱸ ᱱᱟᱯᱟᱭ ᱵᱟᱨᱟ ᱜᱮ ᱢᱤᱱᱟᱹᱧ ᱜᱮᱭᱟ
ᱦᱮᱸ ᱟᱨ ᱚᱲᱟᱜ ᱠᱚᱥᱮᱫ ᱫᱚ ᱚᱠᱟ ᱞᱮᱠᱟ ᱢᱮᱱᱟᱜ ᱵᱟᱲᱟ ᱠᱚᱣᱟ
ᱦᱮᱸ ᱚᱲᱟᱜ ᱨᱮᱱ ᱦᱚᱨ ᱠᱚᱦᱚᱸ ᱱᱤᱛᱚᱜ ᱫᱚ ᱱᱟᱯᱟᱭ ᱜᱮ ᱢᱮᱱᱟᱜ ᱠᱚᱣᱟ
ᱦᱩᱸ
ᱛᱟᱦᱚᱞᱮ ᱟᱱᱟ ᱜᱟᱯᱟᱞ ᱢᱟᱨᱟᱣ ᱱᱟᱜ ᱥᱟᱛᱟᱢ ᱫᱚ ᱪᱮᱫ ᱛᱟᱦᱮᱱ ᱛᱟᱞᱟᱝᱟ
ᱢᱤᱫᱴᱮᱡ ᱴᱟᱭᱤᱢ ᱵᱤᱥᱚᱭ ᱛᱮᱞᱟᱝ ᱨᱚᱯᱚᱲᱟ
ᱟᱪᱪᱷᱟ
ᱴᱟᱭᱤᱢ ᱴᱮᱵᱩᱞ ᱵᱤᱥᱚᱭ ᱛᱮᱼᱼ
ᱛᱟᱦᱚᱞᱮ ᱟᱢ ᱜᱮ ᱱᱟᱥᱮ ᱠᱟᱹᱴᱤᱡ ᱮᱦᱚᱵ ᱛᱟᱵᱚᱱ ᱢᱮ ᱦᱮᱞᱳ ᱞᱮᱫᱟᱹᱞᱤᱧ ᱟᱸᱡᱚᱢ ᱧᱟᱢᱚᱜ ᱠᱟᱱᱟ ᱥᱮ ᱵᱟᱝ ᱦᱮᱞᱳ